ᱦᱮᱞᱳ
ᱦᱮᱞᱳ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱚᱱᱟ ᱫᱚ ᱤᱭᱟᱹ ᱦᱩᱭ ᱞᱮᱱᱠᱷᱟᱱ ᱥᱮ ᱪᱮᱫ ᱠᱚ ᱢᱮᱛᱼᱟ ᱱᱮᱴᱳᱣᱟᱨᱠ ᱨᱮᱱᱟᱜ ᱡᱩᱫᱤ ᱤᱥᱩ ᱦᱩᱭᱩᱜᱼᱟ ᱛᱚ ᱚᱱᱠᱟᱭ ᱩᱫᱩᱜ ᱜᱤᱭᱟᱹᱭ ᱟᱫᱚ ᱦᱚᱭᱛᱚ ᱢᱚᱱᱮᱭᱟ ᱡᱮ ᱡᱟᱦᱟᱸᱭ ᱡᱟᱦᱟᱸᱭ ᱦᱚᱲ ᱥᱟᱶ ᱨᱚᱲ ᱮᱫᱟᱭ ᱵᱟᱝ ᱦᱚᱭ ᱚᱱᱠᱟ ᱧᱮᱞᱚᱜ ᱟᱪᱪᱷᱟ ᱟᱪᱪᱷᱟ ᱦᱩᱸ ᱦᱩᱸ ᱚᱱᱟᱧ ᱧᱮᱞ ᱠᱼᱟ ᱡᱚᱠᱷᱚᱱ ᱥᱠᱨᱤᱱ ᱥᱚᱴ ᱮᱢ ᱠᱩᱞ ᱠᱮᱼᱟ ᱛᱚᱠᱷᱚᱱᱤᱧ ᱧᱮᱞ ᱠᱮᱫ ᱛᱮ ᱵᱩᱡ ᱠᱮᱫᱟ ᱡᱮ ᱱᱚᱣᱟ ᱫᱚ ᱪᱮᱫ ᱨᱮᱱᱟᱜ ᱥᱚᱢᱚᱥᱥᱟ ᱫᱟᱠᱟ ᱫᱚ ᱛᱤᱨᱮᱯᱮ ᱡᱚᱢᱟ ᱦᱮᱞᱳ
ᱡᱚᱢ ᱠᱮᱫᱟᱞᱮ ᱰᱮᱰᱴᱟ ᱨᱮ᱾
ᱪᱮᱫ ᱪᱮᱫ ᱯᱮ ᱩᱛᱩ
ᱡᱚᱢ ᱠᱟᱛᱮ ᱜᱮ ᱱᱟᱭ ᱛᱮᱦᱮᱧ ᱫᱚ ᱛᱮᱦᱮᱧ ᱫᱚ ᱩᱛᱩ ᱦᱩᱭ ᱞᱮᱱᱟ,
ᱦᱚᱛᱚᱫ ᱟᱲᱟᱜ ᱟᱨ ᱟᱞᱩ᱾
ᱚ ᱟᱪᱪᱷᱟ ᱟᱪᱪᱷᱟ ᱟᱪᱪᱷᱟ ᱦᱩᱸ᱾ ᱚᱱᱟ ᱠᱟᱛᱷᱟ ᱜᱮ ᱟᱫᱚ ᱱᱚᱜᱼᱚᱭ ᱡᱮ ᱟᱯᱮ ᱦᱳᱥᱴᱮᱞ ᱨᱮᱯᱮ ᱛᱟᱦᱮᱭᱮᱱᱟ ᱦᱳᱥᱴᱮᱞ ᱨᱮᱜᱮᱢ ᱦᱟᱨᱟᱭᱮᱱᱟᱢ ᱞᱟᱹᱭ ᱠᱮᱫᱟᱢ ᱢᱟᱱᱮ, ᱮᱠᱫᱚᱢ ᱚᱱᱟ ᱦᱩᱰᱤᱧ ᱠᱷᱚᱱᱟᱜ ᱜᱮ ᱡᱟᱹᱱᱤᱡ ᱪᱚᱝ ᱵᱟᱝ? ᱦᱰᱤᱧ ᱠᱷᱚᱱᱟᱜ ᱜᱮ ᱦᱳᱥᱴᱮᱞ ᱨᱮᱢ ᱛᱟᱦᱮᱸ ᱠᱟᱱᱟ? ᱠᱷᱚᱱᱟᱜᱼᱜᱮ, ᱪᱮᱫ ᱟᱵᱚᱣᱟᱜ ᱱᱚᱣᱟ ᱥᱟᱱᱛᱟᱲᱤ ᱢᱤᱰᱤᱭᱟᱢ ᱛᱮᱜᱮᱢ ᱯᱟᱲᱦᱟᱣ ᱟᱠᱟᱱᱟ ᱼᱼ
ᱦᱮᱸ ᱦᱮᱸ ᱵᱟᱝ ᱵᱟᱝ ᱥᱟᱱᱛᱟᱞᱤ ᱢᱤᱰᱤᱭᱟᱢ ᱛᱮᱜᱮ᱾ ᱢᱤᱰᱤᱭᱟᱢ ᱛᱮᱜᱮ ᱳᱣᱟᱱ ᱠᱷᱚᱱᱟᱜ ᱦᱮᱸ᱾
ᱵᱮᱥ ᱵᱮᱥ ᱟᱹᱰᱤ ᱱᱟᱯᱟᱭ, ᱛᱚ ᱯᱳᱭᱞᱳ ᱡᱩᱫᱤ ᱞᱟᱹᱭ ᱜᱟᱱᱚᱜᱼᱟ ᱡᱮ ᱟᱯᱮᱜ ᱜᱮ ᱱᱚᱣᱟ ᱨᱮᱱ ᱥᱟᱹᱨᱤ ᱠᱟᱛᱷᱟ ᱢᱩᱫᱷᱩᱱ ᱫᱚ ᱠᱟᱱᱟ ᱯᱮ ᱦᱩᱰᱤᱧ ᱠᱷᱚᱱᱟᱜ ᱡᱮ ᱦᱚᱸᱜᱼᱚᱭ, ᱮᱸ ᱱᱩᱱᱟᱹᱜ ᱱᱚᱣᱟ ᱯᱨᱚᱛᱤ ᱢᱤᱫᱴᱟᱝ ᱟᱯᱮᱭᱟᱜ ᱫᱩᱞᱟᱹᱲ ᱥᱮ ᱟᱭᱳᱵᱟᱵᱟ ᱡᱮ ᱱᱚᱝᱠᱟᱱᱟᱜ, ᱩᱭᱦᱟᱨ ᱵᱟᱵᱱᱟ ᱠᱟᱛᱮ ᱡᱮ ᱱᱚᱝᱠᱟᱱᱟᱜ ᱢᱤᱫᱴᱟᱝ ᱡᱟᱭᱜᱟ ᱨᱮᱠᱚ, ᱠᱚ ᱮᱰᱢᱤᱥᱚᱱ ᱞᱮᱫ ᱯᱮᱭᱟ ᱥᱮ ᱧᱮᱞ ᱯᱮ ᱱᱚᱜ ᱚᱭ ᱵᱷᱟᱜᱤ ᱢᱤᱫᱴᱟᱝ ᱴᱷᱟᱶ ᱨᱮᱯᱮ ᱥᱮᱴᱮᱨ ᱟᱠᱟᱱᱟ ᱚᱞᱚᱜ ᱯᱟᱲᱦᱟᱜ ᱠᱟᱱᱟ ᱯᱮ᱾ ᱟᱫᱚ ᱟᱞᱮ ᱦᱚᱸ ᱱᱚᱝᱠᱟᱱᱟᱜ ᱴᱷᱟᱣᱨᱮ ᱥᱮᱴᱮᱨ ᱟᱹᱰᱤ ᱜᱮ ᱤᱪᱷᱟᱹ ᱛᱟᱦᱮᱸ ᱞᱮᱱᱟ ᱢᱮᱱᱠᱷᱟᱱ ᱵᱟᱝᱞᱮ ᱥᱮᱴᱮᱨ ᱫᱟᱲᱮ ᱠᱟᱣ ᱫᱟ᱾ ᱛᱚᱜ ᱦᱮᱸ
ᱚᱲᱟᱜ ᱦᱚᱲᱟᱜ ᱢᱟᱱᱮᱱ ᱛᱮᱫᱚ ᱞᱟᱹᱭ ᱜᱟᱱᱚᱜᱼᱟ ᱚᱲᱟᱜ ᱦᱚᱲᱟᱜ ᱤᱪᱪᱷᱟᱹ ᱛᱮᱜᱮ ᱱᱚᱰᱮ ᱫᱚ ᱥᱮᱴᱮᱨ, ᱡᱮᱦᱮᱛᱩ ᱱᱤᱛ ᱫᱚ ᱱᱤ ᱢᱟᱱᱮ ᱤᱧ ᱪᱮᱛᱟᱱ ᱨᱮᱫᱚ ᱱᱤᱛᱚᱜ ᱫᱚ ᱢᱟᱱᱮ ᱚᱲᱟᱜ ᱦᱚᱲ ᱪᱮᱛᱟᱱ ᱨᱮ ᱤᱧ ᱢᱤᱱᱟᱹᱧᱟ, ᱤᱧᱭᱩ ᱤᱧ ᱵᱟ ᱪᱮᱛᱟᱱ ᱨᱮ ᱤᱧ ᱢᱤᱱᱟᱹᱧᱟ ᱱᱤᱛᱚᱜ ᱩᱱᱠᱤᱱ ᱪᱮᱫ ᱠᱤᱱ ᱢᱤᱛᱟᱹᱧᱟ ᱤᱧᱫᱚ ᱚᱱᱟᱜᱮ᱾ ᱱᱤᱛᱚᱜ ᱱᱚᱸᱰᱮ ᱵᱟᱹᱧ ᱦᱮᱡ ᱠᱚᱜᱼᱟ ᱤᱧ ᱫᱚ ᱡᱩᱫᱤ ᱵᱟᱭ ᱢᱮᱱ ᱠᱤᱧᱟᱹ ᱡᱮ ᱯᱟᱲᱦᱟᱜ ᱢᱮ ᱥᱮ ᱪᱮᱫ᱾
ᱦᱩᱸ ᱱᱚᱶᱟ ᱠᱟᱛᱷᱟ ᱠᱟᱱ ᱜᱮ, ᱢᱤᱫᱴᱟᱝ ᱠᱩᱲᱤ ᱜᱤᱫᱽᱨᱟᱹ ᱫᱚ ᱟ ᱢᱟᱱᱮ ᱟᱭᱳᱵᱟᱵᱟ ᱡᱟᱦᱟᱸ ᱞᱮᱠᱟᱭ ᱢᱮᱛᱟᱭᱟ ᱩᱱᱤ ᱫᱚ ᱚᱱᱠᱟᱜᱮᱭ ᱟ ᱡᱚᱢᱟᱭ ᱵᱟᱝ ᱥᱮ ᱟᱨ ᱟᱸᱡᱚᱢ ᱞᱟᱹᱠᱛᱤ ᱠᱟᱱᱟ ᱟᱸᱡᱚᱢ ᱞᱟᱹᱠᱛᱤ ᱠᱟᱱᱟ ᱠᱟᱨᱚᱱ ᱱᱤᱛᱚᱜ ᱫᱚ ᱟᱨᱦᱚᱸ ᱢᱤᱫᱴᱟᱝ ᱠᱟᱛᱷᱟ ᱢᱮᱱᱟᱜ ᱠᱟᱫᱟ ᱱᱮᱛᱟᱨ ᱧᱮᱞᱚᱜ ᱠᱟᱱᱟ ᱡᱟᱹᱥᱛᱤ ᱠᱟᱭᱛᱮ, ᱡᱮ ᱵᱟᱝ ᱠᱩᱲᱤ ᱜᱤᱫᱽᱨᱟᱹ ᱠᱟᱱᱟᱭ ᱠᱩᱲᱤ ᱜᱤᱫᱽᱨᱟᱹᱢ ᱯᱟᱲᱦᱟᱣ ᱮᱭᱟ, ᱚᱱᱟ ᱠᱚᱫᱚᱜ ᱚᱱᱟ ᱢᱮᱱᱴᱟᱞᱤᱴᱤ ᱡᱩᱫᱤ ᱡᱟᱦᱟᱸᱭᱟᱜ ᱢᱮᱱᱟᱜᱼᱟ, ᱱᱚᱣᱟ ᱫᱚ ᱡᱷᱚᱛᱚ ᱠᱷᱚᱱᱟᱜ ᱵᱟᱹᱲᱤᱡ ᱡᱤᱱᱤᱥ ᱠᱟᱱᱟ, ᱱᱟᱦᱟᱜ ᱡᱩᱜᱽ ᱨᱮ ᱥᱮ ᱱᱟᱦᱟᱜ ᱫᱩᱱᱭᱟᱹᱨᱮ᱾
ᱟᱞᱮ ᱚᱲᱟᱜ ᱨᱮᱫᱚ ᱮᱠ ᱪᱤᱞᱤ ᱡᱷᱚᱛᱚ ᱦᱚᱲ ᱯᱟᱲᱦᱟᱣ ᱢᱟᱱᱮ ᱯᱟᱲᱦᱟᱣ ᱞᱮᱠᱟᱱ ᱦᱚᱲ ᱜᱮ ᱠᱟᱱᱟ ᱠᱚ ᱟᱞᱮ ᱢᱟᱱᱮ ᱤᱧ ᱡᱮᱴᱷᱟ ᱦᱚᱸ ᱚᱱᱠᱟᱟᱜᱮ ᱥᱟᱱᱛᱟᱞᱤ ᱛᱮᱜᱮ ᱯᱟᱲᱦᱟᱣ ᱟᱠᱟᱱᱟᱭ ᱞᱟᱛᱮ ᱞᱟᱦᱟ ᱪᱮᱫ ᱚᱱᱠᱟ ᱟᱥᱮᱠᱟ ᱵᱮᱥ ᱛᱟᱦᱮᱸᱞᱮᱱᱟ ᱚᱱᱠᱟ ᱚᱱᱠᱟ ᱚᱱᱠᱟᱱᱟᱜ ᱨᱚᱵᱤᱵᱟᱨ ᱠᱮᱞᱟᱥ ᱛᱟᱦᱮᱸ ᱞᱮᱱ ᱛᱟᱠᱚᱣᱟ ᱚᱱᱟᱛᱮᱜᱮ ᱡᱚᱛᱚ ᱠᱚ ᱯᱟᱲᱦᱟᱣ ᱢᱟᱱᱮ ᱤᱧ ᱠᱟᱠᱩ ᱦᱚᱸ ᱤᱧ ᱠᱟᱠᱩ ᱦᱚᱸ ᱚᱞ ᱪᱤᱠᱤ ᱵᱟᱰᱟᱭᱟ ᱤᱧ ᱵᱟᱵᱟ ᱦᱚᱸ, ᱛᱟᱦᱚᱞᱮ ᱟᱞᱮ ᱫᱚ ᱟᱫᱚ ᱚᱱᱟ ᱠᱷᱟᱛᱤᱨ ᱜᱮ ᱟᱞᱮ ᱦᱚᱸ ᱩᱱᱟᱹᱜ ᱠᱚ ᱢᱟᱱᱮ ᱚᱱᱠᱟ ᱫᱚ ᱵᱟᱠᱚ ᱞᱟᱹᱭᱟ ᱢᱮᱱᱛᱮ ᱠᱩᱲᱤ ᱜᱤᱫᱽᱨᱟᱹ ᱠᱟᱱᱟᱭ ᱵᱟᱹᱧ ᱯᱟᱲᱦᱟᱣᱮᱭᱟ,
ᱴᱷᱤᱠ ᱵᱟ ᱚᱱᱠᱟ ᱢᱮᱱᱴᱟᱞᱤᱴᱤ ᱢᱮᱱᱟᱜ ᱠᱟᱫᱟ ᱟᱫᱚ ᱤᱧ ᱫᱚ ᱱᱚᱣᱟᱧ ᱢᱮᱛᱟ ᱠᱚᱣᱟ, ᱡᱟᱦᱟᱸᱭ ᱜᱟᱨᱡᱮᱱ ᱥᱮ ᱡᱟᱦᱟᱸᱭ ᱟᱻ ᱱᱚᱝᱠᱟ ᱠᱚ ᱩᱭᱦᱟᱹᱨ ᱵᱷᱟᱵᱱᱟᱭᱮᱫ ᱛᱟᱵᱚᱱᱟ, ᱥᱮ ᱡᱟᱦᱟᱸᱭ ᱜᱮ ᱟᱫᱚ ᱮᱱᱛᱮᱫ ᱩᱱᱠᱩ ᱫᱚ ᱱᱚᱣᱟ ᱜᱮ ᱢᱮᱱ ᱞᱟᱹᱭ ᱥᱟᱱᱟᱧᱭᱟ ᱡᱮ ᱚᱞᱚᱜ ᱯᱟᱲᱦᱟᱜ ᱨᱮᱫᱚ ᱠᱳᱱᱚ ᱫᱤᱱ ᱠᱚᱲᱟ ᱟᱨ ᱠᱩᱲᱤ ᱢᱮᱱᱛᱮ ᱫᱚ ᱟᱞᱚ ᱯᱮ ᱵᱟᱪᱷᱟᱣ ᱠᱚᱣᱟ, ᱥᱮ ᱵᱟᱝ ᱚᱸᱰᱮ ᱫᱚ ᱠᱤᱱᱛᱩ ᱡᱚᱛᱚ ᱦᱚᱲᱜᱮ ᱥᱚᱢᱟᱱ᱾ ᱮᱠᱟᱞ ᱡᱷᱚᱛᱚ ᱦᱚᱲ ᱜᱮ ᱥᱚᱢᱟᱱ ᱠᱩᱲᱤ ᱜᱤᱫᱽᱨᱟᱹ ᱱᱮᱛᱟᱨ ᱧᱮᱞᱚᱜ ᱠᱟᱱᱟ ᱠᱩᱲᱤ ᱜᱤᱫᱽᱨᱟᱹ ᱦᱚᱸ ᱠᱤᱱᱛᱩ ᱢᱚᱸᱡᱽ ᱢᱚᱸᱡᱽ ᱴᱷᱟᱶ ᱠᱚ ᱥᱮᱴᱮᱨ ᱠᱟᱱ ᱛᱟᱵᱚᱱᱟ ᱱᱟᱦᱟᱜ᱾
ᱮᱠᱫᱚᱢ ᱮᱠᱫᱚᱢ ᱱᱩᱭ ᱱᱩᱭ ᱤᱭᱟᱹ ᱜᱮ ᱱᱩᱭ ᱱᱤᱛᱚᱜ ᱮ ᱨᱟᱥᱴᱨᱚᱯᱚᱛᱤ ᱠᱟᱱ ᱫᱚ
ᱦᱮᱸ ᱧᱩᱛᱩᱢ ᱫᱚ ᱵᱟᱝᱠᱚ ᱞᱟᱹᱭ ᱛᱟᱠᱚᱣᱟ ᱧᱩᱛᱩᱢ ᱫᱚ ᱵᱟᱠᱚ ᱞᱟᱹᱭᱟ ᱱᱚᱣᱟᱫᱚ ᱦᱮᱸ ᱥᱮ ᱱᱚᱣᱟ ᱫᱚᱢ ᱵᱟᱲᱟᱭᱟ ᱥᱮ ᱱᱟᱥᱮ ᱱᱚᱣᱟ ᱨᱮ ᱜᱟᱭᱤᱰ ᱞᱟᱭᱤᱱ ᱢᱮᱱᱟᱜ ᱠᱟᱫᱟ ᱱᱚᱣᱟ ᱫᱚ ᱵᱟᱝ ᱞᱟᱹᱭ ᱠᱟᱱᱟ ᱦᱮᱸ ᱦᱳᱭ ᱴᱷᱤᱠ ᱴᱷᱤᱠ ᱚᱱᱠᱟᱱᱟᱜ ᱧᱩᱛᱩᱢ ᱠᱚᱫᱚ ᱵᱟᱝ ᱞᱟᱹᱭ ᱜᱟᱱᱚᱜᱼᱟ ᱡᱟᱦᱟᱸ ᱜᱮ ᱧᱩᱛᱩᱢ ᱧᱩᱛᱩᱢ ᱚᱱᱟ ᱥᱟᱶᱛᱮ ᱩ ᱯᱟᱨᱥᱚᱱᱟᱞ ᱮᱰᱨᱮᱥ ᱛᱚ ᱟᱨᱮ ᱱᱚᱱᱛᱮᱱᱟᱜ ᱡᱟᱦᱟᱸ ᱠᱚ ᱯᱷᱳᱱ ᱱᱟᱢᱵᱟᱨ ᱠᱚ ᱱᱚᱣᱟ ᱠᱚᱫᱚ ᱱᱚᱣᱟ ᱨᱮ ᱨᱚᱲ ᱵᱟᱝᱜᱟᱱᱟ ᱦᱭ ᱦᱸ ᱴᱷᱤᱠ ᱴᱷᱤ
ᱛᱟᱯᱚᱨ ᱚᱱᱮ ᱯᱚᱞᱤᱴᱤᱠᱮᱞ ᱤᱫᱤ ᱠᱟᱛᱮ
ᱦᱩᱸ ᱦᱩᱸ ᱦᱩᱸ ᱴᱷᱤᱠ
ᱤᱱᱟᱹ ᱠᱚᱫᱚ ᱨᱚᱲ ᱵᱟᱝ ᱜᱟᱱᱚᱜᱼᱟ
ᱦᱳᱭ ᱦᱳᱭ ᱴᱷᱤᱠ ᱵᱟᱲᱟᱭ ᱫᱚᱢ ᱵᱟᱲᱟᱭᱟ ᱱᱟᱯᱟᱭ ᱠᱟᱛᱷᱟ ᱟᱫᱚ ᱟᱫᱚ ᱦᱚᱦᱚᱱᱟᱪᱮ ᱴᱷᱤᱠ ᱴᱷᱤᱠ ᱱᱟᱦᱟᱜ ᱚᱱᱟ ᱠᱷᱟᱹᱛᱤᱨ ᱪᱤᱠᱟᱹᱜ ᱠᱟᱱᱟ ᱟᱫᱚ ᱥᱟᱶᱛᱟ ᱦᱚᱸ ᱠᱳᱱᱳ ᱫᱤᱱ ᱵᱟᱭ ᱵᱷᱮᱜᱟᱨ ᱨᱟᱠᱟᱫ ᱵᱚᱱᱟ ᱟᱵᱚ ᱫᱚ᱾ ᱟᱵᱚ ᱫᱚ ᱢᱟᱹᱱᱢᱤ ᱢᱟᱹᱱᱢᱤ ᱜᱮᱵᱚᱱ ᱱᱚᱜᱼᱚᱱᱟ ᱡᱤᱱᱤᱥᱴᱟᱜ ᱵᱚᱱ ᱩᱭᱦᱟᱹᱨ ᱵᱷᱟᱵᱽᱱᱟᱭᱟ᱾ ᱡᱮ ᱦᱮᱸᱱᱤᱭ ᱠᱤᱱᱛᱩ ᱱᱚᱣᱟ ᱫᱚ ᱵᱟᱝ ᱠᱟᱱᱟ ᱡᱮ, ᱢᱟᱹᱱᱢᱤ ᱫᱚ ᱟᱹᱰᱤ ᱠᱤᱪᱷᱩ ᱠᱚ ᱩᱭᱦᱟᱹᱨᱟ ᱟᱨ ᱠᱚ ᱞᱟᱹᱭᱟ ᱠᱤᱱᱛᱩ ᱢᱟᱨᱟᱝ ᱦᱟᱱᱛᱮ ᱠᱟᱱᱟ ᱟᱢ ᱟᱢᱤᱡ ᱜᱤᱫᱽᱨᱟᱹ ᱟᱢ ᱪᱮᱫ ᱠᱟᱢ ᱯᱟᱲᱦᱟᱭᱟ ᱵᱟᱢ ᱯᱟᱲᱦᱟᱭᱟ ᱟᱢ ᱴᱷᱮᱡᱼᱮ ᱰᱤᱯᱮᱱᱰ ᱟᱭ᱾ ᱥᱮ ᱵᱟᱝ, ᱠᱤᱱᱛᱩ ᱦᱚᱲ ᱫᱚ ᱟᱹᱰᱤ ᱠᱤᱪᱷᱩ ᱠᱚ ᱞᱟᱹᱭᱟ
ᱦᱚᱲ ᱫᱚ ᱟᱹᱰᱤ ᱠᱤᱪᱷᱩ ᱦᱚᱲ ᱫᱚ ᱱᱚᱣᱟ ᱜᱮ ᱪᱮᱥᱴᱟᱭᱟᱭ ᱡᱮ ᱟᱵᱚ ᱦᱚᱲ ᱱᱚᱝᱠᱟ ᱢᱮᱱᱟᱜ ᱠᱚᱣᱟ ᱩᱱᱤ ᱫᱚᱭ ᱞᱟᱹᱭᱟ ᱩᱱᱤ ᱡᱮᱢᱚᱱ ᱟᱞᱚ ᱪᱮᱛᱟᱱ ᱥᱮᱫ ᱟᱞᱚᱭ ᱨᱟᱠᱟᱵ ᱫᱟᱲᱮᱭᱟᱜ ᱢᱟ ᱥᱚᱵᱽ ᱥᱚᱢᱚᱭ ᱟᱢ ᱞᱟᱛᱟᱨ ᱟᱬᱜᱚ ᱨᱮᱱᱟᱜ ᱠᱚ ᱪᱮᱥᱴᱟᱭᱟ ᱠᱚ
ᱦᱩᱸ ᱦᱩᱸ ᱢᱟᱱᱮ ᱱᱟᱦᱟᱜ ᱫᱤᱱᱨᱮ ᱱᱟᱦᱟᱜ ᱫᱤᱱ ᱨᱮ ᱡᱩᱫᱤ ᱵᱚᱱ ᱧᱮᱞᱟ ᱢᱟᱱᱮ ᱥᱟᱶᱛᱟ ᱨᱮ ᱫᱚ ᱱᱚᱝᱠᱟ ᱟᱵᱚ ᱱᱚᱰᱮ ᱛᱮᱭᱟᱨ ᱟᱠᱟᱱᱟ ᱪᱮᱫ ᱞᱮᱠᱟ ᱦᱮᱸ ᱧᱮᱞᱚᱜ ᱠᱟᱱᱟ ᱟᱵᱚ ᱥᱟᱶᱛᱟ ᱨᱮ ᱫᱚ ᱦᱩᱭᱩᱜ ᱠᱟᱱᱟ ᱪᱮᱫ ᱤᱧ ᱞᱟᱹᱭᱟ ᱢᱟᱱᱮ ᱡᱟᱹᱥᱛᱤ ᱠᱟᱦᱤ ᱛᱮ ᱚᱱᱟ ᱦᱤᱸᱥᱟᱹ ᱥᱩᱭᱟᱹ ᱡᱟᱹᱥᱛᱤ ᱢᱮᱱᱟᱜᱼᱟ ᱦᱮᱸ ᱥᱮ ᱵᱟᱝ ᱟᱵᱚᱣᱟᱜ ᱥᱟᱶᱛᱟ ᱨᱮ ᱚᱱᱠᱟ ᱦᱤᱥᱟᱹ ᱥᱩᱭᱟᱹ ᱠᱷᱟᱹᱛᱤᱨ ᱧᱮᱞ ᱵᱤᱱ ᱟ ᱦᱚᱭᱛᱚ ᱢᱤᱫᱴᱟᱝ ᱟᱭᱤᱡ ᱜᱤᱫᱽᱨᱟᱹ ᱢᱮᱱᱟᱭ ᱛᱟᱭᱟ ᱢᱮᱱᱠᱷᱟᱱ ᱟᱭᱤᱡ ᱜᱤᱫᱽᱨᱟᱹ ᱯᱟᱲᱦᱟᱜ ᱵᱟᱭ ᱯᱟᱲᱦᱟᱜ ᱚᱱᱟ ᱫᱚ ᱵᱟᱭ ᱧᱮᱞᱟ ᱠᱤᱱᱛᱩ ᱦᱚᱲᱤᱡ ᱜᱤᱫᱽᱨᱟᱹ ᱯᱟᱲᱦᱟᱜ ᱠᱟᱱᱟᱭ ᱡᱮ ᱟᱡ ᱦᱚᱸᱭ ᱪᱮᱥᱴᱟᱭᱟ ᱡᱮ ᱵᱟᱝ ᱩᱱᱤ ᱜᱤᱫᱽᱨᱟᱹᱭ ᱯᱟᱲᱦᱟᱜ ᱠᱟᱱᱟᱭ ᱛᱟᱦᱚᱞᱮ ᱤᱧᱤᱡ ᱜᱤᱫᱽᱨᱟᱹ ᱦᱩᱧ ᱯᱟᱲᱦᱟᱣᱮᱭᱟ ᱚᱱᱟ ᱫᱚ ᱵᱟᱭ ᱪᱮᱥᱴᱟᱭᱟ ᱢᱮᱱᱠᱷᱟᱱ ᱩᱱᱤ ᱫᱚ ᱟᱨᱦᱚᱭ ᱪᱮᱥᱴᱟᱭᱟ ᱡᱮ ᱩᱱᱤ ᱜᱤᱫᱽᱨᱟᱹ ᱯᱟᱲᱦᱟᱜ ᱠᱟᱱᱟᱭ ᱚᱱᱠᱟ ᱯᱟᱲᱦᱟᱜ ᱠᱟᱱᱟᱭ ᱱᱩᱭ ᱜᱤᱫᱽᱨᱟᱹ ᱪᱤᱠᱟ ᱛᱤᱧ ᱪᱤᱠᱟᱹᱭᱮᱭᱟ ᱚᱱ ᱱᱚᱝᱠᱟ ᱢᱤᱫᱴᱟᱝ ᱦᱮᱸ ᱚᱱᱠᱟ ᱢᱤᱫᱴᱟᱝ ᱩᱭᱦᱟᱹᱨ ᱵᱷᱟᱵᱽᱱᱟ ᱠᱚ ᱛᱮᱭᱟᱨᱮᱜᱼᱟ ᱡᱮ ᱵᱟᱭ ᱪᱮᱥᱴᱟᱭᱮᱫᱟ ᱡᱮ ᱡᱩᱫᱤ ᱩᱱᱤ ᱜᱤᱫᱽᱨᱟᱹ ᱵᱷᱟᱜᱤ ᱴᱷᱟᱶ ᱨᱮ ᱥᱮᱴᱮᱨ ᱫᱟᱲᱮᱭᱟᱜᱼ ᱟᱭ ᱦᱟᱯᱮᱱ ᱫᱤᱱ ᱨᱮ ᱱᱚᱣᱟ ᱟᱹᱛᱩ ᱨᱮᱱᱟᱜ ᱧᱩᱛᱩᱢ ᱦᱩᱭᱩᱜᱼᱟ ᱚᱱᱟ ᱥᱟᱶᱛᱮ ᱢᱤᱫᱴᱟᱝ ᱟᱨ ᱦᱚᱸ ᱡᱟᱦᱟᱸᱭ ᱦᱟᱯᱚᱱ ᱯᱚᱝᱼᱯᱚᱝᱲᱟ ᱠᱚᱠᱚ ᱦᱤᱡᱩᱜᱼᱟ ᱩᱱᱠᱩ ᱦᱚᱸ ᱱᱚᱣᱟ ᱧᱮᱞ ᱛᱮ ᱠᱚ ᱦᱚᱨ ᱰᱟᱦᱟᱨ ᱠᱚ ᱥᱮᱬᱟ ᱡᱚᱝᱟᱜ ᱠᱷᱟᱱ ᱦᱩᱸᱦᱩᱸ ᱱᱚᱝ ᱠᱟᱱᱟᱜ ᱢᱤᱫᱴᱟᱝ ᱩᱭᱦᱟᱹᱨ ᱵᱷᱟᱵᱽᱱᱟ ᱞᱟᱹᱠᱛᱤᱜ ᱠᱟᱱ ᱛᱟᱦᱮᱱᱟ ᱠᱤᱱᱛᱩ ᱵᱟᱝ ᱚᱱᱟ ᱵᱟᱝ ᱧᱮᱞ ᱛᱮ ᱟᱵᱚ ᱥᱟᱶᱛᱟ ᱨᱮ ᱫᱚ ᱠᱤᱱᱛᱩ ᱚᱱᱟ ᱠᱷᱚᱱᱟᱜ ᱡᱟᱹᱥᱛᱤ ᱚᱱᱠᱟᱱᱟᱜ ᱦᱤᱸᱥᱟᱹ ᱥᱩᱭᱟᱹ ᱡᱤᱱᱤᱥ ᱵᱮᱥᱤ ᱧᱮᱞᱚᱜ ᱠᱟᱱᱟ ᱥᱮ ᱵᱟᱝ
ᱟᱨᱦᱚᱸ ᱱᱮᱛᱟᱨ ᱫᱚᱠᱚ ᱞᱟᱹᱭᱮᱜᱼᱟ ᱟᱹᱛᱩ ᱚᱲᱟᱜ ᱠᱚᱨᱮ ᱠᱚ ᱞᱟᱹᱭᱟ ᱞᱟᱹᱭᱟᱠᱚ ᱡᱮ ᱤᱭᱟᱹ ᱥᱟᱱᱛᱟᱞᱤ ᱛᱮ ᱯᱟᱲᱦᱟᱣ ᱠᱟᱛᱮ ᱪᱮᱫ ᱦᱩᱭᱩᱜᱼᱟ ᱵᱟᱝᱞᱟ ᱛᱮ ᱯᱟᱲᱦᱟᱣ ᱤᱝᱞᱤᱥ ᱛᱮ ᱯᱟᱲᱦᱟᱣᱮᱱ ᱥᱟᱱᱛᱟᱲᱤ ᱛᱮ ᱯᱟᱲᱦᱟᱣ ᱠᱟᱛᱮ ᱪᱮᱫ ᱦᱩᱭᱩᱜᱼᱟ ᱠᱚᱱᱚ ᱪᱟᱹᱠᱨᱤ ᱧᱟᱢᱚᱜᱼᱟ ᱥᱟᱱᱛᱟᱲᱤ ᱛᱮ ᱯᱟᱲᱦᱟᱣ ᱠᱟᱛᱮ
ᱟᱪᱪᱷᱟ ᱟᱪᱪᱷᱟ ᱟᱪᱪᱷᱟ ᱱᱚᱣᱟ ᱫᱚ ᱛᱟᱦᱚᱞᱮ ᱫᱚ ᱟᱨᱦᱚᱸ ᱟᱢ ᱴᱷᱮᱱ ᱫᱚ ᱟᱹᱰᱤ ᱢᱟᱨᱟᱝ ᱢᱤᱫᱴᱟᱝ ᱟᱨ ᱪᱮᱫ ᱤᱧ ᱞᱟᱹᱭᱟ ᱟᱹᱰᱤ ᱨᱟᱸᱜᱟᱣᱟᱱᱟᱜ ᱨᱮᱱᱟᱜ ᱠᱟᱛᱷᱟ ᱠᱟᱱᱟ ᱪᱮᱫᱟᱜ ᱵᱟᱝ ᱵᱟᱝ ᱦᱮᱸ
ᱛᱟᱨᱯᱚᱨᱮ ᱟᱨ ᱟᱞᱮ ᱟᱛᱳ ᱨᱮᱫᱚ ᱮᱠᱷᱚᱱᱬᱳ ᱱᱤᱛ ᱫᱷᱟᱹᱵᱤᱡ ᱛᱮ ᱚᱠᱚᱭ ᱦᱚᱸ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱜ ᱠᱟᱛᱮ ᱱᱤᱛᱚᱜ ᱤᱧ ᱡᱟᱦᱟᱸ ᱡᱟᱭᱜᱟ ᱨᱤᱧ ᱦᱮᱡ ᱟᱠᱟᱱᱟ ᱱᱚᱣᱟ ᱡᱟᱭᱜᱟ ᱨᱮ ᱟᱹᱣᱨᱤ ᱠᱚ ᱥᱮᱴᱮᱨᱚᱜᱼᱟ ᱠᱤᱢᱵᱟ ᱤᱧ ᱡᱩᱴᱤ ᱠᱚ ᱡᱟᱦᱟᱸᱭ ᱠᱚ ᱛᱟᱦᱮᱸ ᱠᱟᱱᱟ ᱠᱩᱲᱤ ᱜᱤᱫᱽᱨᱟᱹ ᱠᱚ ᱡᱷᱚᱛᱚ ᱠᱚ ᱡᱟᱶᱟᱭ ᱪᱟᱵᱟ ᱠᱟᱜ ᱠᱚᱣᱟ ᱠᱤᱱᱛᱩ ᱟᱠᱚ ᱛᱮᱠᱚ ᱡᱟᱶᱟᱭ ᱠᱟᱱᱟ ᱮᱠᱢᱟᱛᱨᱚ ᱥᱟᱨᱮᱡ ᱠᱟᱹᱱᱟᱹᱧ ᱤᱧ ᱟᱨ ᱤᱧ ᱫᱚ ᱞᱟᱦᱟ ᱠᱷᱚᱱᱟᱜ ᱜᱮ ᱦᱳᱥᱴᱮᱞ ᱨᱮᱠᱚ ᱫᱚᱦᱚ ᱟᱠᱟᱫᱤᱧᱟ ᱚᱲᱟᱜ ᱦᱚᱸ ᱵᱟᱠᱚ ᱤᱫᱤᱧᱟ ᱟᱨ ᱡᱩᱫᱤ ᱚᱲᱟᱜ ᱤᱧ ᱪᱟᱞᱟᱜᱼᱟ ᱢᱤᱫ ᱫᱤᱱ ᱛᱷᱮᱠᱮ ᱵᱟᱨᱥᱤᱧ ᱠᱚ ᱫᱚᱦᱚ ᱭᱤᱧᱟ ᱥᱚᱸᱜᱮ ᱠᱚ ᱠᱩᱞᱤᱧᱟ ᱚᱲᱟᱜ ᱨᱮ ᱟᱞᱚᱢ ᱛᱟᱦᱮᱱᱟ
ᱵᱟᱝ ᱵᱟᱝ ᱵᱟ ᱤᱧ ᱦᱚ ᱵᱷᱟᱜᱤᱧ ᱵᱩᱡᱷᱟᱹᱣ ᱠᱮᱫᱼᱟ ᱡᱮ ᱱᱚᱜᱼᱚᱭ ᱚᱲᱟᱜ ᱚᱲᱟᱜ ᱦᱚᱲᱟᱜ ᱱᱤᱛᱚᱜ ᱦᱟᱹᱵᱤᱡ ᱡᱮ ᱱᱚᱜᱼᱚ ᱱᱚᱝᱠᱟᱱᱟᱜ ᱢᱤᱫᱴᱮᱱ ᱩᱭᱦᱟᱹᱨ ᱵᱷᱟᱵᱽᱱᱟ ᱠᱷᱟᱹᱛᱤᱨ ᱟᱢ ᱠᱤᱱᱛᱩ ᱵᱷᱟᱜᱤ ᱴᱷᱟᱶ ᱨᱮᱢ ᱥᱮᱴᱮᱨ ᱟᱠᱟᱱᱟ ᱠᱤᱱᱛᱩ ᱮᱱᱠᱷᱟᱱ ᱥᱮ ᱟᱹᱰᱤ ᱦᱚᱲ ᱱᱚᱝᱠᱟᱱᱟᱜ ᱚᱞᱚᱜ ᱯᱟᱲᱦᱟᱣ ᱠᱤᱱᱛᱩ ᱵᱟᱝ ᱠᱚ ᱧᱟᱢ ᱜᱮᱭᱟ ᱠᱤᱱᱛᱩ ᱟᱢ ᱡᱟᱦᱟᱸᱢ ᱧᱟᱢ ᱠᱮᱫᱟ ᱠᱤᱱᱛᱩ ᱱᱚᱶᱟ ᱠᱟᱹᱢᱤ ᱨᱮ ᱞᱟᱜ ᱱᱚᱣᱟ ᱜᱤᱧ ᱢᱮᱛᱟᱢᱟ ᱤᱧ ᱯᱟᱦᱴᱟ ᱠᱷᱚᱱᱟᱜ ᱦᱮᱸ ᱪᱮ ᱪᱮᱫᱟᱜ ᱵᱟᱝ ᱢᱟ ᱞᱟᱹᱭᱟᱢ ᱡᱮ ᱛᱤᱱᱟᱹᱜ ᱱᱤᱡᱮ ᱛᱮᱠᱚ ᱯᱟᱲᱦᱟᱣᱮᱫ ᱢᱮᱭᱟ ᱦᱮᱸ ᱥᱮ ᱦᱮᱸ ᱥᱮ ᱵᱟᱝ ᱛᱚ ᱟᱨ ᱱᱚᱜᱼᱚᱭ ᱚᱱᱟ ᱢᱤᱫᱴᱤᱡ ᱡᱮᱢᱚᱱ
ᱠᱚᱢ ᱦᱚᱲ ᱦᱚᱸ ᱵᱟᱝ ᱠᱟᱱᱟ ᱞᱮ ᱡᱮ ᱴᱟᱠᱟ ᱯᱚᱭᱥᱟ ᱫᱚᱢᱮ ᱜᱮ ᱢᱮᱱᱟᱜ ᱛᱟᱞᱮᱭᱟ ᱵᱟᱝ ᱤᱧ ᱵᱟ ᱤᱧᱢᱟ ᱠᱟᱹᱢᱤ ᱟᱹᱜᱩ ᱭᱟᱹᱠᱤᱱ ᱚᱱᱟ ᱛᱮᱜᱮ ᱤᱧ ᱠᱤᱱ ᱯᱟᱲᱦᱟᱣᱤᱧ ᱠᱟᱱᱟ ᱟᱨ ᱮᱢᱱᱤ ᱛᱮ ᱜᱮ ᱟᱵᱚ ᱡᱟᱦᱟᱸ ᱞᱟᱯᱷᱟᱝ ᱥᱮᱫ ᱮᱢ ᱪᱟᱞᱟᱣ ᱞᱮᱱᱠᱷᱟᱱ ᱯᱚᱭᱥᱟ ᱢᱟ ᱟᱨᱦᱚᱸ ᱰᱷᱮᱨ ᱜᱮ ᱞᱟᱜᱟᱜᱼᱟ ᱟᱨ ᱛᱟᱦᱚᱞᱮ ᱚᱱᱟ ᱠᱚ ᱠᱚᱥᱴᱚ ᱠᱚᱥᱴᱚ ᱚᱱᱟ ᱩᱱᱟᱹᱜ ᱜᱟᱱ ᱠᱚᱥᱴᱚ ᱥᱟᱦᱟᱣ ᱠᱟᱛᱮ ᱩᱱᱠᱤᱱ ᱤᱧ ᱠᱤᱱ ᱯᱟᱲᱦᱟᱣᱤᱧ ᱠᱟᱱᱟ ᱛᱟᱦᱚᱞᱮ ᱚᱲᱟᱜ ᱦᱚᱲᱟᱜ ᱠᱟᱛᱷᱟ ᱢᱟ ᱩᱭᱦᱟᱹᱨ ᱜᱮ ᱞᱟᱜᱟᱜᱼᱟ ᱞᱟᱜᱟᱜᱼᱟ
ᱮᱠᱟᱞ ᱮᱠᱟᱞ ᱮᱠᱟᱞ ᱟᱪᱪᱷᱟ ᱱᱚᱜᱼᱚᱭ ᱡᱮ ᱢᱤᱫᱴᱟᱝ ᱞᱟᱹᱭ ᱮᱫᱟᱹᱧ ᱠᱟᱛᱷᱟ ᱡᱮ ᱦᱮᱸ ᱦᱚᱜ ᱚᱭ ᱡᱮ ᱚᱱᱠᱟ ᱦᱚᱲ ᱠᱚ ᱞᱟᱹᱭ ᱮᱫᱟ ᱡᱮ ᱥᱟᱱᱛᱟᱞᱤ ᱛᱮ ᱵᱟᱲᱦᱟᱣ ᱠᱟᱛᱮ ᱪᱮᱫ ᱦᱩᱭᱩᱜᱼᱟ ᱟᱫᱚ ᱮᱱᱛᱮ ᱱᱩᱠᱩ ᱱᱚᱝᱠᱟᱱᱟᱜ ᱢᱤᱫᱴᱟᱱ ᱡᱚᱵᱟᱵ ᱮᱢᱟ ᱠᱚ ᱢᱮ ᱡᱮ ᱡᱮ ᱦᱮᱸ ᱥᱟᱹᱨᱤᱜᱮ ᱥᱟᱱᱛᱟᱲᱤ ᱛᱮ ᱯᱟᱲᱦᱟᱣ ᱠᱟᱛᱮᱫ ᱦᱚᱸ ᱠᱤᱱᱛᱩ ᱪᱟᱹᱠᱨᱤ ᱧᱟᱢᱚᱜᱼᱟ ᱥᱮ ᱵᱷᱟᱜᱮ ᱢᱚᱸᱡᱽ ᱴᱷᱟᱣ ᱥᱮᱴᱮᱨ ᱜᱟᱱᱚᱜᱼᱟ ᱱᱚᱣᱟ ᱠᱤᱱᱛᱩ ᱟᱢ ᱱᱚᱣᱟ ᱞᱚᱠᱠᱷᱚ ᱠᱟᱛᱮᱜ ᱠᱤᱱᱛᱩ ᱥᱚᱵ ᱥᱚᱢᱚᱭᱢ ᱛᱟᱦᱮᱱ ᱛᱟᱵᱚᱱᱟ ᱦᱮᱸᱥᱮ ᱩᱱᱠᱩ ᱡᱟᱦᱟᱸᱭ ᱱᱚᱣᱟ ᱠᱟᱛᱷᱟ ᱠᱚᱠᱚ ᱨᱚᱲ ᱠᱟᱜᱼᱟ ᱩᱱᱠᱩ ᱟᱢ
ᱦᱩᱸ
ᱨᱤᱴᱟᱨᱱ ᱡᱚᱵᱟᱵᱮᱢ ᱮᱢᱟ ᱠᱚᱢᱟ ᱱᱚᱝᱠᱟᱱᱟᱜ ᱟᱢ
ᱨᱤᱴᱟᱨᱱ ᱨᱤᱴᱟᱨᱱ ᱡᱚᱵᱟᱵ ᱫᱚ ᱱᱚᱝᱠᱟ ᱠᱚ ᱧᱟᱢ ᱫᱟ ᱱᱚᱜᱼᱚᱭ ᱤᱧ ᱡᱚᱠᱷᱚᱱ ᱵᱤ ᱮᱞ ᱮᱰ ᱯᱷᱟᱥᱴ ᱥᱮᱢᱤᱥᱴᱟᱨ ᱢᱟᱱᱮ ᱫᱩ ᱵᱚᱪᱷᱚᱨ ᱨᱮᱱᱟᱜ ᱠᱳᱨᱥ ᱠᱟᱱᱟ ᱛᱚ ᱢᱤᱫ ᱵᱚᱪᱷᱚᱨ ᱡᱚᱠᱷᱚᱱ ᱠᱳᱨᱥ ᱦᱩᱭᱩᱜ ᱠᱟᱱᱟ ᱛᱚᱠᱷᱚᱱ ᱟᱞᱮᱫᱚ ᱜᱤᱫᱽᱨᱟᱹ ᱯᱟᱲᱦᱟ ᱡᱚᱠᱷᱚᱱ ᱞᱮ ᱪᱟᱞᱟᱜ ᱠᱟᱱ ᱛᱟᱦᱮᱸᱱᱟ
ᱦᱮᱸ ᱦᱮᱸ
ᱛᱚᱠᱷᱚᱱ ᱟᱫᱚ ᱵᱟᱨᱥᱤᱧ ᱚᱲᱟᱜ ᱤᱧ ᱪᱟᱞᱟᱣ ᱞᱮᱱᱟ ᱠᱳᱱᱳ ᱠᱟᱨᱚᱱ ᱛᱮ ᱟᱫᱚ ᱚᱱᱟ ᱞᱟᱹᱜᱤᱫ ᱛᱮ ᱟᱞᱮᱭᱟᱜ ᱢᱟ ᱪᱷᱩᱴᱤ ᱵᱟᱹᱱᱩᱜᱼᱟ ᱫᱤᱱᱟᱹᱢ ᱜᱮ ᱯᱮᱡᱮᱱ ᱫᱚᱨᱠᱟᱨ ᱛᱟᱦᱞᱮ ᱚᱲᱟᱜ ᱠᱷᱚᱱᱟᱜ ᱵᱟᱨᱥᱤ ᱛᱤ ᱪᱟᱞᱟᱣ ᱞᱮᱱᱟ ᱚᱱᱠᱟ ᱤᱥᱠᱩᱞ ᱛᱮ ᱜᱤᱫᱽᱨᱟᱹ ᱯᱟᱲᱦᱟᱣ ᱜᱮ ᱚᱱ ᱚᱱᱟ ᱜᱮᱠᱚ ᱞᱟᱹᱭ ᱫᱟ ᱞᱟᱹᱭᱫᱟᱠᱚ ᱤᱭᱟᱹ ᱮᱱᱛᱚ ᱚᱠᱚᱭ ᱯᱟᱲᱦᱟᱜ ᱠᱟᱱᱟᱭ ᱜᱤᱫᱽᱨᱟᱹ ᱱᱮᱛᱟᱨ ᱱᱚᱝᱠᱟ ᱫᱚᱠᱚ ᱞᱟᱹᱭᱮᱜ-ᱟ ᱟᱫᱚ ᱠᱩᱞᱤ ᱵᱟᱲᱟᱧ ᱠᱟᱱᱟ ᱦᱮ ᱢᱟᱹᱭ ᱚᱠᱟᱨᱮᱢ ᱯᱟᱲᱦᱟᱜ ᱠᱟᱱᱟ ᱠᱟᱱᱟ ᱟᱞᱮ ᱦᱚᱞᱮ ᱯᱟᱲᱦᱟᱣ ᱠᱚᱣᱟ ᱚᱱᱠᱟ ᱚᱱᱠᱟ ᱠᱚ ᱢᱮᱱ ᱵᱟᱲᱟᱭᱮᱜᱼᱟ ᱟᱫᱚ ᱟᱫᱚ ᱤᱧ ᱫᱚ ᱱᱚᱣᱟᱜᱤᱧ ᱞᱟᱹᱭᱟ ᱦᱚᱲ ᱟᱢᱮ ᱨᱟᱹᱜᱤᱭᱟᱢᱟ ᱢᱮᱱᱛᱮ ᱟᱢ ᱦᱚᱲᱮᱢ ᱨᱟᱹᱜᱤᱭᱟᱭ
ᱵᱟᱝ ᱵᱟᱝ ᱵᱟᱝ ᱵᱟᱝ ᱮᱠᱫᱚᱢ
ᱤᱧ ᱦᱚᱸ ᱟᱫᱚᱧ ᱢᱮᱛᱟᱣᱟ ᱠᱟᱱᱟ ᱤᱧ ᱥᱟᱹᱨᱤ ᱠᱟᱛᱷᱟ ᱜᱤᱧ ᱢᱮᱛᱟᱣ ᱠᱚ ᱠᱟᱱᱟ ᱱᱚᱝᱠᱟ ᱱᱚᱝᱠᱟ ᱢᱟᱱᱮ ᱱᱚᱸᱰᱮ ᱠᱷᱚᱱ ᱱᱚᱝᱠᱟᱧ ᱯᱟᱲᱦᱟᱣᱱᱟ ᱱᱚᱰᱮ ᱠᱷᱚᱱ ᱱᱚᱸᱰᱮᱧ ᱮᱰᱢᱤᱥᱚᱱ ᱠᱟᱱᱟ ᱱᱤᱝᱠᱟᱹ ᱱᱤᱱᱟᱹᱜ ᱞᱟᱜᱟᱣ ᱠᱟᱱᱟ ᱱᱤᱝᱠᱟᱹ ᱡᱷᱚᱛᱚ ᱠᱤᱪᱷᱩ ᱜᱤᱧ ᱞᱟᱹᱭᱟ ᱠᱚ ᱠᱟᱱᱟ ᱤᱱᱠᱟᱹ ᱠᱟᱛᱮᱜ ᱤᱧ ᱵᱟᱨᱭᱟ ᱵᱟᱨᱭᱟ ᱵᱩᱱᱩ ᱛᱟᱠᱤᱱᱤᱧ ᱵᱷᱩᱨᱛᱤ ᱦᱚᱪᱚᱠᱮᱜ ᱠᱤᱱᱟ ᱤᱱᱠᱟᱹ ᱠᱟᱛᱮᱫ ᱚᱱᱟ ᱤᱥᱠᱩᱞ ᱨᱮ ᱤᱧ ᱡᱟᱦᱟᱸ ᱤᱥᱠᱩᱞ ᱨᱤᱧ ᱯᱟᱲᱦᱟᱣ ᱞᱮᱱᱟ ᱡᱟᱦᱟᱸᱠᱷᱚᱱ ᱱᱚᱸᱰᱮᱧ ᱦᱮᱡ ᱠᱟᱱᱟ ᱱᱤᱛᱚᱜ ᱢᱮᱛᱟᱠᱤᱱ ᱠᱟᱹᱱᱟᱹᱧ ᱟᱨ ᱚᱠᱟ ᱤᱥᱠᱩᱞ ᱦᱚᱸ ᱵᱟᱝ ᱠᱷᱟᱨᱟᱯᱟ ᱥᱮ ᱟᱨ ᱱᱚᱣᱟ ᱞᱮᱦᱚᱸ ᱵᱟᱝ ᱩᱪᱤᱛ ᱠᱟᱱᱟ ᱡᱮ ᱚᱱᱟ ᱤᱥᱠᱩᱞ ᱨᱮᱱ ᱢᱟᱥᱴᱟᱨ ᱵᱟᱠᱚ ᱵᱷᱟᱜᱮᱭᱟ ᱥᱮ ᱵᱟᱠᱚ ᱯᱟᱲᱦᱟᱣ ᱠᱚᱣᱟ ᱚᱱᱟ ᱫᱚ ᱜᱤᱫᱽᱨᱟᱹ ᱴᱷᱮᱱ ᱜᱮ ᱯᱷᱮᱰ ᱜᱤᱫᱽᱨᱟᱹ ᱚᱠᱟ ᱞᱮᱠᱟᱭ ᱯᱟᱲᱦᱟᱜᱼᱟ ᱢᱟᱥᱴᱟᱨ ᱫᱚ ᱡᱷᱚᱛᱚ ᱦᱚᱸᱠᱚ ᱥᱚᱢᱟᱱ ᱜᱮᱭᱟ ᱩᱱᱤᱦᱚ ᱪᱮᱥᱴᱟᱭᱟ ᱡᱮ ᱤᱧᱨᱮᱱ ᱤᱥᱴᱩᱰᱮᱱ ᱵᱷᱟᱜᱮ ᱡᱟᱭᱜᱟᱨ ᱨᱮ ᱥᱮᱴᱮᱨᱚᱜ ᱢᱟᱭ
ᱮᱠᱟᱞ ᱮᱠᱟᱞ ᱱᱚᱣᱟ ᱥᱟᱹᱨᱤ ᱠᱟᱛᱷᱟ ᱠᱟᱱᱟ ᱟᱫᱚ ᱮᱱᱛᱮ ᱱᱚᱜ ᱚᱭᱮ ᱡᱮ ᱱᱩᱱ ᱱᱩᱱᱟᱹᱜ ᱥᱩᱱᱫᱚᱨ ᱠᱟᱛᱷᱟᱢ ᱞᱟᱹᱭᱮᱜᱼᱟ ᱥᱮ ᱥᱟᱹᱨᱤ ᱠᱟᱛᱷᱟ ᱱᱚᱜᱼᱚᱭ ᱡᱮ ᱠᱟᱛᱷᱟ ᱦᱩᱭᱩᱜ ᱠᱟᱱᱟ ᱦᱚᱲ ᱟᱢ ᱠᱚ ᱨᱟᱹᱜᱤᱭᱟᱢ ᱠᱟᱱᱟ ᱱᱚᱣᱟ ᱫᱚ ᱟᱢ ᱫᱚ ᱟᱞᱚᱢ ᱨᱟᱹᱜᱤᱭᱟᱭᱟ
ᱵᱟᱝ ᱮᱠᱟᱞ ᱵᱟᱝ ᱟᱢ ᱫᱚ ᱵᱚᱨᱚᱢ ᱨᱟᱹᱥᱠᱟᱹᱜ ᱢᱮ ᱟᱨᱚ ᱢᱟᱱᱮ ᱠᱩᱥᱤ ᱵᱩᱡᱷᱟᱹᱣ ᱢᱮ ᱦᱚᱲ ᱠᱚ ᱨᱟᱹᱜᱤᱭᱟᱢ ᱠᱟᱱᱟ ᱠᱩᱥᱤᱜ ᱢᱮ ᱟᱨᱚ
ᱟᱵᱚ ᱫᱚ ᱯᱟᱹᱴᱷᱩᱣᱟᱹ ᱠᱟᱱᱟ ᱵᱚᱱ ᱯᱟᱹᱴᱷᱩᱣᱟᱹ ᱫᱚ ᱠᱟᱹᱢᱤ ᱪᱮᱫ ᱠᱟᱱᱟ ᱩᱱᱠᱩ ᱫᱚ ᱟᱹᱰᱤ ᱠᱤᱪᱷᱩ ᱠᱚ ᱵᱩᱡᱷᱟᱹᱣ ᱨᱮᱱᱟᱜ ᱫᱟᱲᱮ ᱢᱮᱱᱟᱜ ᱛᱟᱠᱚᱣᱟ ᱮᱱᱛᱮ ᱡᱟᱦᱟᱸᱭᱮ ᱨᱚᱲᱮᱜ ᱢᱮᱭᱟ ᱦᱚᱭ ᱩᱱᱤ ᱫᱚ ᱟᱢ ᱠᱷᱚᱱᱟᱜ ᱡᱟᱦᱟᱸ ᱥᱮᱪᱮᱫ ᱥᱮ ᱥᱤᱠᱠᱷᱟᱛᱮ ᱠᱚᱢ ᱜᱮᱭ ᱛᱚ ᱩᱱᱤ ᱫᱚ ᱟᱹᱰᱤ ᱠᱤᱪᱷᱩᱭ ᱨᱚᱲ ᱜᱮᱭᱟᱭ ᱦᱮᱸ ᱵᱟᱝ ᱟᱫᱚ ᱮᱱᱛᱮ ᱟᱢ ᱢᱟ ᱱᱤᱛᱚᱜ ᱫᱚ ᱚᱞᱚᱜ ᱯᱟᱲᱦᱟᱣᱟᱱ ᱠᱩᱲᱤ ᱜᱤᱫᱽᱨᱟᱹ ᱠᱟᱱᱟᱢ ᱟᱢ ᱢᱟ ᱚᱱᱟ ᱠᱚᱫᱚᱢ ᱵᱩᱡᱷᱟᱹᱣᱟ ᱛᱚ ᱤᱧ ᱪᱮᱫᱟᱜ ᱯᱷᱟᱞᱛᱩ ᱯᱟᱹᱞᱛᱩ ᱩᱱᱤ ᱥᱟᱝ ᱤᱧ
ᱮᱠᱟᱞ ᱮᱠᱟᱞ ᱦᱩᱸ ᱟᱨ ᱡᱟᱦᱟᱸᱭ ᱚᱱᱟ ᱤᱫᱤ ᱠᱟᱛᱮ ᱛᱚᱨᱠᱚᱜ ᱟᱭ ᱜᱟᱡᱮ ᱩᱱᱤ ᱥᱟᱝ ᱫᱚ ᱵᱟᱝ ᱞᱟᱜᱟᱣ ᱜᱮ ᱢᱟᱱᱮ ᱵᱟᱝ ᱩᱱᱤ ᱥᱟᱝ ᱫᱚ ᱵᱟᱝ ᱠᱟᱛᱷᱟ ᱚᱱᱟ ᱠᱟᱨ ᱱᱤᱭᱟᱹ ᱵᱟᱝ ᱨᱚᱲᱜᱮ ᱴᱷᱤᱠᱟ ᱩᱱᱤ ᱫᱚ ᱠᱳᱱᱳ ᱢᱚᱛᱮ ᱵᱟᱢ ᱵᱩᱡᱷᱟᱹᱣ ᱫᱟᱲᱮᱭᱟᱭᱟ ᱟᱢ ᱡᱟᱦᱟᱸ ᱛᱤᱱᱟᱹᱜ ᱵᱩᱡᱷᱟᱹᱣ ᱮᱢ ᱪᱮᱥᱴᱟᱭ ᱨᱮᱦᱚᱸ
ᱦᱳᱭ ᱦᱳᱭ ᱮᱠᱟᱞ ᱱᱚᱣᱟ ᱥᱟᱹᱨᱤ ᱠᱟᱛᱷᱟ ᱠᱟᱱᱟ
ᱦᱩᱸ ᱢᱤᱫ ᱫᱤᱱ ᱦᱤᱞᱟᱹᱜ ᱴᱷᱤᱠ ᱴᱟᱭᱤᱢ ᱦᱤᱡᱩᱜᱼᱟ ᱩᱱᱤ ᱟᱡ ᱛᱮᱜᱮ ᱵᱩᱡᱟᱭ ᱡᱮ ᱩᱱᱤ ᱪᱮᱫ ᱮ ᱢᱤᱛᱟᱹᱧ ᱠᱟᱱ ᱛᱟᱦᱮᱱᱟ
ᱴᱷᱤᱠ ᱴᱷᱤᱠ ᱟᱫᱚ ᱚᱱᱟ ᱫᱚ ᱢᱟᱱᱮ ᱞᱟᱹᱭ ᱞᱟᱹᱜᱤᱫ ᱫᱚ ᱞᱟᱹᱭ ᱫᱚ ᱵᱟᱝ ᱞᱟᱜᱟᱜᱼᱟ ᱚᱱᱟ ᱫᱚ ᱴᱷᱤᱠ ᱢᱟᱱᱮ ᱚᱱᱮ ᱠᱟᱛᱷᱟ ᱨᱮ ᱢᱮᱱᱟᱜᱼᱟ ᱥᱮ ᱡᱮ ᱟᱢ ᱵᱟᱢ ᱞᱟᱹᱭ ᱨᱮᱦᱚᱸ ᱴᱷᱤᱠ ᱞᱟᱹᱭᱟᱭᱟᱱ ᱦᱚᱲ ᱫᱚ ᱴᱷᱤᱠᱮ ᱢᱮᱱᱟᱭᱟ ᱩᱱᱤ ᱟᱡ ᱟᱡ ᱞᱮᱠᱟᱛᱮ ᱴᱷᱤᱠᱮ ᱵᱩᱡᱷᱟᱹᱣ ᱦᱚᱪᱚᱣᱮᱭᱟ ᱦᱮᱸ ᱥᱮ ᱵᱟᱝ
ᱦᱩᱸ
ᱦᱟᱯᱮᱱ ᱫᱤᱱ ᱨᱮᱢ ᱧᱮᱞᱟ ᱼᱼ ᱟᱨ ᱱᱚᱝᱠᱟ ᱢᱤᱫᱴᱟᱝ ᱢᱚᱸᱡᱽ ᱡᱟᱭᱜᱟ ᱨᱮᱢ ᱥᱮᱴᱮᱨ ᱞᱮᱱᱠᱷᱟᱱ ᱡᱟᱦᱟᱸᱭ ᱠᱚ ᱚᱱᱠᱟ ᱠᱚ ᱨᱚᱲ ᱞᱮᱫᱼᱟ ᱼᱼ ᱢᱤᱫ ᱫᱤ ᱨᱮᱢ ᱧᱮᱞ ᱠᱚᱣᱟ ᱩᱱᱠᱩ ᱜᱮ ᱼᱼ ᱮᱸ ᱟᱢᱟᱜ ᱚᱲᱟᱜ ᱢᱟᱱᱮ ᱟᱯᱮ ᱚᱲᱟᱜ ᱠᱚ ᱞᱚᱥᱚᱫ ᱮᱫᱟ ᱢᱟᱱᱮ ᱼᱼ ᱢᱟᱱᱮ ᱥᱚᱠᱷᱚᱱ ᱦᱚᱸ ᱦᱤᱡᱩᱜ ᱠᱟᱱᱟ ᱠᱩᱞᱤ ᱢᱮᱭᱟ ᱠᱚ ᱢᱟᱹᱭ ᱪᱮᱫᱠᱟ ᱪᱮᱫᱠᱟᱛᱮ ᱛᱮ ᱱᱚᱝᱠᱟᱱ ᱴᱷᱟᱶ ᱨᱮᱢ ᱥᱮᱴᱮᱨᱱᱟ ᱪᱮᱠᱟ ᱵᱟᱝ ᱟᱞᱮᱨᱮ ᱨᱮᱱ ᱜᱤᱫᱽᱨᱟᱹ ᱞᱮ ᱯᱟᱲᱟᱣ ᱠᱚᱜᱼᱟ ᱡᱮᱢᱚᱱᱮᱢ ᱛᱮᱦᱮᱧ ᱮᱢ ᱞᱟᱹᱭ ᱠᱮᱜᱼᱟ᱾ ᱡᱮ ᱱᱚᱜᱚᱭ ᱱᱚᱝᱠᱟ ᱚᱸᱰᱮ ᱼᱼ ᱟᱢ ᱠᱳᱪᱤᱝ ᱮᱢ ᱯᱟᱲᱦᱟᱣᱢ ᱪᱟᱞᱟᱜ ᱠᱟᱱ ᱛᱟᱦᱮᱸᱫ ᱥᱮ ᱯᱟᱲᱦᱟᱣ ᱜᱤᱫᱽᱨᱟᱹ ᱯᱟᱲᱦᱟᱣ ᱮᱱᱛᱮᱫ ᱼᱼ ᱛᱚᱠᱷᱚᱱ ᱟᱠᱚ ᱚᱱᱠᱟ ᱠᱚ ᱞᱟᱹᱭᱮᱜᱼᱟ ᱚᱱᱠᱟᱜ ᱜᱮ ᱦᱟᱯᱮᱱ ᱫᱤᱱ ᱨᱮ ᱢᱚᱸᱡᱽ ᱫᱮᱢ ᱥᱮᱴᱮᱨᱚᱜᱼᱟ। ᱛᱚ ᱱᱚᱝᱠᱟ ᱞᱮᱠᱟ ᱦᱮᱸ ᱩᱱᱠᱩ ᱴᱷᱮᱡ ᱱᱚᱝᱠᱟ ᱢᱮᱥᱮᱡᱽ ᱦᱤᱡᱩᱜᱼᱟ ᱦᱮᱸ ᱵᱟᱝ?
ᱦᱩᱸ
ᱦᱳᱭ
ᱟᱨᱦᱚᱸ ᱟᱞᱮ ᱱᱚᱰᱮ ᱪᱷᱩᱴᱤ ᱠᱚ ᱮᱢᱟᱫ ᱞᱮᱜᱮᱭᱟ ᱫᱚᱥ ᱫᱤᱱ ᱫᱚᱥ ᱫᱤᱱ ᱛᱷᱮᱠᱮ ᱵᱟᱨᱚ ᱫᱤᱱ। ᱤᱱᱠᱟᱹ ᱪᱷᱩᱴᱤ ᱠᱚ ᱮᱢᱟᱫ ᱞᱮᱭᱟ ᱟᱫᱚ ᱤᱱᱠᱟᱹ ᱪᱷᱩᱴᱤᱨᱮ ᱚᱲᱟᱜ ᱪᱟᱞᱞᱟᱣ ᱦᱩᱭᱩᱜᱼᱟ। ᱟᱫᱚ ᱚᱲᱟᱜ ᱪᱟᱞᱟᱣ ᱠᱟᱛᱮᱜ ᱟᱫᱚ ᱱᱤᱡᱮᱨᱮᱱ ᱵᱩᱱᱩ ᱛᱟᱠᱚ ᱢᱮᱱᱟᱜ ᱠᱚᱣᱟ᱾ ᱡᱮᱢᱚᱱ ᱠᱟᱠᱤᱢᱟ ᱛᱟᱠᱚᱨᱮᱱ ᱼᱼ ᱢᱩᱢᱩ ᱛᱟᱠᱚ ᱠᱚ ᱢᱮᱱᱟᱜ ᱠᱚᱣᱟ। ᱟᱫᱚ ᱟᱞᱮ ᱫᱚ ᱚᱲᱟᱜ ᱛᱚ ᱢᱤᱫᱴᱟᱝ ᱢᱟᱱᱮ ᱢᱤᱫ ᱨᱟᱪᱟ ᱜᱮ ᱠᱟᱱᱟᱞᱮ᱾ ᱟᱨ ᱛᱟᱦᱟᱞᱮ ᱧᱤᱫᱟᱹ ᱵᱮᱲᱟ ᱟᱫᱩᱧ ᱼᱼ ᱯᱟᱲᱦᱟᱣ ᱠᱚᱣᱟ᱾ ᱟᱨ ᱛᱟᱦᱟᱞᱮ ᱚᱱᱠᱟ ᱜᱮ ᱢᱤᱫ ᱫᱤᱱ ᱫᱟᱫᱩ ᱦᱚᱲ ᱦᱮᱡ ᱠᱟᱱᱛᱮ ᱟᱫᱚᱭ ᱧᱮᱞ ᱧᱮᱞᱤᱧ ᱼᱻ ᱠᱟᱱᱟ ᱡᱮ ᱤᱧ ᱩᱱᱠᱩᱧ ᱯᱟᱲᱦᱟᱜ ᱠᱚᱣᱟ ᱯᱮᱭᱟ ᱯᱩᱱᱭᱟ ᱜᱤᱫᱽᱨᱟᱹ᱾ ᱟᱫᱚ ᱛᱟᱦᱟᱞᱮ ᱥᱮᱛᱟᱜ ᱵᱮᱲᱟ ᱠᱷᱟᱱ ᱟᱫᱚ ᱢᱮᱛᱟᱦᱤᱧ ᱚᱱᱟ ᱫᱚ ᱠᱮᱼᱼ ᱚᱱᱟ ᱠᱟᱱᱟ ᱫᱟᱭ ᱤᱭᱟᱹ ᱢᱤᱫᱴᱮᱡ ᱫᱟᱫᱟ ᱦᱚᱲᱮ ᱢᱤᱛᱟᱹᱧ ᱠᱟᱱᱟ ᱟᱫᱚ ᱟᱫᱚᱭ ᱢᱤᱛᱟᱹᱧ ᱠᱟᱱᱟ ᱩᱱᱤ ᱦᱚᱸ ᱢᱟᱱᱮ ᱼᱼ ᱜᱤᱫᱽᱨᱟᱹ ᱢᱮᱱᱟᱭ ᱛᱟᱭᱟ᱾ ᱥᱮ ᱫᱚᱢᱮ ᱫᱚ ᱵᱟᱭ ᱞᱟᱴᱩᱣᱟ᱾ ᱢᱟᱱᱮ ᱥᱳᱲᱮ ᱤᱥᱠᱩᱞ ᱨᱮ ᱯᱟᱲᱦᱟᱜᱼ ᱟᱭ। ᱟᱫᱚ ᱛᱟᱦᱟᱞᱮ ᱟᱫᱚᱭ ᱢᱤᱛᱟᱹᱧ ᱠᱟᱱᱟ ᱤᱭᱟᱹ ᱜᱤᱫᱽᱨᱟᱹ ᱡᱩᱫᱤ ᱴᱤᱭᱩᱥᱚᱱᱮᱢ ᱯᱟᱲᱦᱟᱣ ᱠᱚᱣᱟ ᱛᱟᱦᱟᱞᱮ ᱪᱤᱠᱟᱹᱜᱼᱟ? ᱢᱟᱱᱮ ᱵᱟᱝ ᱜᱟᱱ ᱠᱚᱜᱼᱟ ᱠᱤ ᱵᱟᱝ ᱱᱟᱯᱟᱭ ᱠᱚᱼᱟ?